ᱦᱸ
ᱦᱮᱸ ᱡᱚᱦᱟᱨ ᱜᱮ ᱫᱟᱫᱟ᱾
ᱦᱮᱸ ᱡᱚᱦᱟᱨ ᱜᱮ ᱡᱚᱦᱟᱨᱜ ᱜᱮ᱾
ᱦᱮᱸ ᱫᱤᱭᱮ ᱵᱮᱥ ᱵᱟᱲᱟᱜᱮ?
ᱦᱮᱸ?
ᱵᱮᱥ ᱵᱟᱵᱟᱲᱟ ᱜᱤ?
ᱦᱮᱸ ᱵᱮᱥ ᱵᱟᱲᱟ ᱜᱮ
ᱟᱪᱪᱷᱟ ᱵᱮᱥ ᱪᱮ ᱠᱚ ᱪᱮᱠᱟ ᱦᱳᱭᱳᱜ ᱠᱟᱱᱟ ᱛᱚᱵᱮ
ᱱᱚᱜᱚᱭ ᱡᱚᱢ ᱵᱟᱲᱟ ᱠᱟᱛᱮᱫ ᱮᱠᱴᱩ ᱱᱟᱥᱮ ᱡᱤᱨᱟᱹᱣ ᱦᱩᱭ ᱠᱟᱱᱟ ᱟᱫᱚ ᱱᱚᱜᱚᱭ ᱠᱚᱞ ᱵᱟᱲᱟ ᱦᱩᱭᱩᱜ ᱠᱟᱱᱟ,
ᱦᱮᱸ ᱦᱮᱸ ᱵᱟᱝ ᱠᱚᱞ ᱦᱩᱭᱩᱜᱼᱟ ᱠᱚᱞ ᱫᱚᱨᱠᱟᱨ ᱠᱟᱱᱟ,
ᱦᱮ ᱦᱮ ᱦᱮ,
ᱵᱟᱝ ᱠᱚᱞ ᱞᱮᱠᱷᱟᱡ ᱤᱱᱟᱹ ᱜᱮ ᱛᱟᱵᱚᱱ ᱠᱟᱹᱢᱤ ᱠᱚᱞ ᱵᱟᱝᱠᱷᱟᱡ ᱪᱮᱫ ᱦᱚᱸ ᱵᱟᱝ ᱦᱩᱭᱩᱜ ᱞᱮᱱᱟ, ᱱᱚᱣᱟ ᱠᱚᱞ ᱡᱩᱫᱤ ᱵᱟᱵᱚᱱ ᱠᱚᱞ ᱫᱟᱲᱮᱣᱟᱜᱼᱟ ᱛᱟᱞᱮ ᱪᱮᱠᱟᱛᱮ ᱛᱟᱦᱚᱞᱮ ᱵᱚᱱ ᱨᱳᱡᱽᱜᱟᱨᱟ,
ᱮᱠᱫᱚᱢ ᱮᱠᱫᱚᱢ ᱟᱨ ᱱᱚᱣᱟ ᱨᱮᱵᱤᱱ ᱡᱚᱯᱲᱟᱣ ᱠᱟᱱᱟ ᱢᱟᱱᱮ ᱱᱚᱣᱟ ᱞᱟᱹᱜᱤᱫ ᱜᱮᱛᱚ,
ᱱᱚᱣᱟ ᱞᱟᱹᱜᱤᱫ ᱜᱮ ᱦᱮᱸ
ᱦᱮᱸᱦᱮ ᱦᱮ ᱦᱮ
ᱱᱤᱛᱚᱜ ᱦᱚᱞᱟ ᱡᱟᱧ ᱧᱮᱞ ᱠᱮᱫ ᱛᱟᱠᱚᱣᱟ ᱦᱚᱞᱟ ᱡᱟ ᱠᱚ ᱡᱟᱠᱚ ᱢᱮᱥᱮᱡᱽ ᱟᱠᱟᱫᱟ ᱡᱟ ᱠᱚ ᱠᱳᱞ ᱠᱟᱫᱟᱭ ᱥᱠᱤᱱ ᱥᱳᱴ ᱠᱟᱛᱮ ᱵᱷᱟᱜᱤ ᱠᱩᱞ ᱵᱳᱞᱮ, ᱢᱤᱫ ᱫᱤᱱ ᱨᱮ ᱩᱱᱟᱹᱜ ᱫᱚᱢ ᱫᱚ ᱩᱱᱛᱨᱤᱥ ᱯᱚᱸᱪᱤᱥ ᱵᱟᱵᱟᱨᱮ ᱟᱹᱰᱤ ᱦᱟᱦᱟᱲᱟᱜ ᱟᱹᱭᱠᱟᱹᱣ ᱠᱮᱫᱟ
ᱟᱨ ᱛᱟᱦᱚᱞᱮ ᱛᱤᱱ ᱛᱤᱱ ᱫᱤᱱ ᱠᱷᱡ ᱡᱚᱯᱲᱟᱣ ᱦᱩᱭ ᱠᱟᱱᱟ,
ᱱᱚᱜ ᱚᱚᱭ ᱛᱚ ᱦᱚᱞᱟ ᱜᱮ ᱡᱚᱭᱮᱱ ᱦᱩᱭ ᱠᱟᱱᱟ ᱡᱚᱭᱮᱱ ᱫᱚ ᱟᱫᱚ ᱟᱭᱢᱟ ᱫᱤᱱ ᱠᱷᱚᱱᱟᱜ ᱜᱮ ᱧᱮᱞ ᱫᱚ ᱧᱮᱞ ᱵᱟᱲᱟ ᱦᱩᱭᱩᱜ ᱠᱟᱱᱟ ᱜᱨᱩᱯ ᱨᱮᱫᱚ ᱟᱭᱢᱟ ᱫᱤᱱ ᱨᱮᱜᱮ, ᱢᱮᱱᱟᱜᱼᱟ ᱟᱫᱚ ᱥᱮᱨᱚᱠᱚᱢ ᱡᱮ ᱦᱚᱞᱟ ᱫᱚ ᱧᱮᱞ, ᱦᱚᱞᱟ ᱥᱮᱞᱮᱫ ᱦᱩᱭ ᱞᱮᱱᱟ ᱜᱳᱜᱳᱞ ᱢᱮᱴ ᱨᱮ ᱛᱚ ᱫᱤᱭᱮ ᱟᱫᱟ ᱵᱮ ᱟᱹᱰᱤ ᱢᱚᱸ ᱜᱮ ᱵᱩᱡᱼᱼ